ᱦᱟᱞᱳ᱾
ᱦᱮᱸ ᱜᱚᱢᱠᱮ ᱨᱚᱲ ᱠᱚᱵᱮᱱ ᱟᱸᱡᱚᱢ ᱧᱟᱢ ᱫᱟᱛᱚ ᱴᱷᱤᱠ ᱴᱷᱟᱠ? ᱦᱮᱞᱳ᱾
ᱦᱮᱸ
ᱨᱚᱲ ᱠᱚᱵᱮᱱ ᱟᱸᱡᱚᱢ ᱧᱟᱢ ᱫᱟ ᱴᱷᱤᱠ ᱴᱷᱟᱠ, ᱦᱮᱸ, ᱡᱚᱦᱟᱨ ᱜᱮ᱾
ᱦᱳᱭ ᱟᱸᱡᱚᱢ ᱧᱟᱢᱚᱜ ᱠᱟᱱᱟ᱾
ᱟᱪᱪᱷᱟ ᱠᱳᱱᱳ ᱫᱤᱠᱠᱟᱛ ᱫᱚ ᱵᱟᱝ ᱦᱩᱭᱩᱜ ᱠᱟᱱᱟ ᱛᱚ?
ᱵᱟ᱾
ᱛᱟᱦᱚᱞᱮ ᱪᱮᱫ ᱞᱮᱠᱟ ᱵᱮᱥ ᱵᱟᱲᱟ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ᱾ ᱞᱟᱹᱭᱟᱹᱧ ᱯᱮ
ᱦᱮᱸ ᱟᱹᱞᱤᱧ ᱦᱚᱸ ᱱᱟᱯᱟᱭ ᱵᱟᱲᱟ ᱜᱮ ᱟᱫᱚ ᱠᱟᱹᱴᱤᱡ ᱛᱚᱵᱮ ᱪᱮᱦᱨᱟ ᱥᱮᱡ ᱱᱟᱯᱟᱭ ᱜᱮ ᱱᱤᱛᱟᱹᱜ ᱫᱚ᱾
ᱟᱪᱷᱟ ᱟᱪᱪᱷᱟ᱾
ᱛᱟᱦᱞᱮ ᱨᱚᱦᱚᱭ ᱠᱚᱫᱚ ᱪᱮᱫ ᱞᱮᱠᱟ ᱠᱮᱫᱟ ᱯᱮ?
ᱨᱚᱦᱚᱭ ᱠᱚᱫᱚ ᱦᱟᱸᱜ ᱟᱫᱷᱟ ᱟᱫᱷᱤ ᱦᱩᱭ ᱠᱟᱱᱟ᱾ ᱟᱨ ᱟᱯᱮ ᱫᱚ ᱱᱟᱦᱟᱜ
ᱛᱟᱦᱞᱮ ᱛᱚ ᱟᱹᱰᱤ ᱜᱟᱱ ᱜᱮᱯᱮ ᱦᱟᱸᱜ ᱟᱞᱮ ᱦᱚᱸ ᱯᱨᱟᱭ ᱪᱟᱵᱟ ᱪᱟᱵᱟ ᱥᱮᱫ ᱦᱮᱡ ᱦᱤᱡᱩᱜ ᱠᱟᱱᱟ᱾ ᱟᱨ ᱵᱟᱨ ᱯᱮ ᱫᱤᱱ ᱠᱷᱟᱡ ᱜᱮ ᱪᱟᱵᱟᱜᱼᱟ ᱦᱟᱜ ᱫᱟᱜ ᱛᱚ ᱚᱱᱠᱟ ᱵᱟᱭ ᱫᱟᱜ ᱫᱟ ᱛᱚ ᱵᱟᱠᱷᱟᱡ ᱫᱚ ᱥᱟᱹᱛ ᱠᱚᱜᱼᱟ᱾
ᱟᱪᱪᱷᱟ ᱟᱪᱪᱷᱟ᱾
ᱦᱮᱸ ᱥᱮ᱾ ᱚᱱᱛᱮᱼᱼ ᱫᱟᱜ ᱤᱫᱤ ᱞᱮᱠᱷᱟᱡ ᱮ ᱚᱵᱚᱥᱥᱳᱭ ᱥᱟᱹᱛ ᱠᱚᱣᱟᱜ ᱪᱟᱬ ᱜᱮ ᱟᱫᱚ ᱥᱮᱥ ᱟᱫᱚ ᱱᱮᱛᱟᱨ ᱫᱚ ᱱᱤᱭᱟᱹᱼᱼ ᱱᱮᱥ ᱫᱚ ᱚᱱᱠᱟ ᱫᱚ ᱵᱟᱭ ᱫᱟᱜ ᱫᱟ ᱡᱚᱨᱟᱞᱳ ᱠᱟᱹᱴᱤᱡ ᱠᱟᱹᱴᱤᱡ ᱮ ᱫᱟᱜ ᱫᱟ᱾
ᱦᱳᱭ ᱦᱳᱭ᱾
ᱚᱱᱟᱛᱮ ᱠᱟᱹᱴᱤᱡ ᱵᱟᱝ ᱦᱩᱭ ᱦᱚᱫᱚᱜ ᱠᱟᱱᱟ‌ ᱛᱟᱲᱟᱛᱟᱹᱲᱤ ᱫᱚ ᱛᱟᱯᱚᱨᱮ ᱱᱟᱦᱮᱞ ᱵᱷᱚᱨᱥᱟ ᱛᱚ ᱤᱭᱟᱹᱼᱼ ᱴᱮᱠᱴᱟᱨ ᱵᱷᱚᱨᱥᱟ ᱛᱚ ᱚᱱᱟᱛᱮ ᱦᱚᱸ ᱥᱚᱢᱚᱭ ᱠᱚᱨᱮ ᱵᱟᱝ ᱧᱟᱢᱚᱜ ᱠᱟᱱᱟ ᱫᱟᱜᱼᱼ ᱵᱮᱱ ᱧᱟᱢ ᱠᱷᱟᱡ ᱫᱚ ᱴᱮᱠᱴᱟᱨ ᱵᱟᱵᱮᱱ ᱧᱟᱢᱟ ᱴᱮᱠᱴᱟᱨ ᱵᱮᱱ ᱧᱟᱢ ᱠᱷᱟᱡ ᱫᱚ ᱫᱟᱜ ᱵᱟᱵᱮᱱ ᱧᱟᱢᱟ᱾
ᱦᱳᱭ ᱦᱳᱭ᱾
ᱚᱱᱟ ᱠᱚᱛᱮ ᱠᱟᱹᱴᱤᱡ ᱚᱥᱩᱵᱤᱫᱟ ᱦᱩᱭᱩᱜ ᱠᱟᱱ ᱜᱮᱭᱟ᱾ ᱟᱯᱮ ᱚᱱᱛᱮ ᱫᱚ ᱪᱮᱫ ᱞᱮᱠᱟ ᱫᱟᱜ ᱫᱟᱢᱟ ᱵᱷᱟᱹᱞᱤ ᱜᱮ ᱫᱟᱜ ᱫᱟᱭ ᱥᱮ ᱪᱮᱫ?
ᱦᱳᱭ ᱫᱟᱜᱼᱼ ᱦᱳᱭ ᱫᱟᱜ ᱮᱫ ᱜᱮᱭᱟᱭ ᱵᱮᱥ ᱜᱮ᱾
ᱦᱩ
ᱟ ᱠᱤᱪᱷᱩ ᱫᱤᱱᱮ ᱵᱟᱹᱜᱤ ᱞᱮᱜᱼᱟ ᱢᱟᱱᱮ ᱦᱟᱸᱜ ᱨᱚᱦᱚᱭ ᱵᱟᱲᱟ ᱠᱮᱜᱼᱟ ᱞᱮ ᱛᱚ ᱠᱤᱪᱷᱩ ᱫᱤᱱᱮᱼᱼ ᱵᱟᱹᱜᱤ ᱠᱮᱫᱼᱟ ᱛᱚᱠᱷᱚᱱᱼᱼ ᱵᱟᱝᱞᱮ ᱪᱟᱵᱟ ᱫᱟᱲᱮᱭᱟᱫᱟ ᱫᱚ ᱱᱟᱦᱟᱜ ᱟᱨᱦᱚᱸᱭ ᱫᱟᱜ ᱠᱟᱜᱼᱟ᱾
ᱦᱩᱸ᱾
ᱜᱷᱩᱴᱩ ᱜᱷᱩᱴᱩ ᱠᱚᱞᱮ ᱨᱚᱦᱚᱭ‌ᱮᱜ-ᱟ᱾
ᱩᱸ ᱵᱟᱹᱭᱦᱟᱹᱲ ᱠᱚᱫᱚ ᱨᱚᱦᱚᱭ ᱵᱟᱲᱟ ᱦᱩᱭ ᱠᱟᱱ ᱜᱮᱭᱟ᱾
ᱦᱳᱭ ᱦᱳᱭ ᱦᱚᱸ
ᱚᱱᱟ ᱠᱚᱜᱮ ᱟᱨᱠᱤ ᱛᱤᱥ? ᱡᱟᱹᱥᱛᱤ ᱧᱚᱜ ᱵᱟᱭ ᱫᱟᱜ ᱞᱮᱠᱷᱟᱡ ᱛᱚ ᱟᱨ ᱵᱟᱝ ᱦᱩᱭᱩᱜ ᱠᱟᱱᱟ᱾ ᱟᱨ ᱮᱢᱚᱱ ᱚᱱᱟ ᱠᱚᱨᱮ ᱫᱚ ᱤᱭᱟᱹ ᱵᱟᱹᱫ ᱧᱚᱜ ᱴᱚᱸᱰᱟᱝ ᱧᱚᱜ ᱡᱟᱭᱜᱟ ᱠᱟᱱᱟ ᱡᱳᱨ ᱧᱚᱜ ᱫᱟᱜ ᱵᱟᱠᱷᱟᱡ ᱵᱟᱝ ᱦᱩᱭᱩᱜᱼᱟ᱾
ᱦᱳᱭ ᱦᱚ
ᱦᱩᱸ ᱟᱯᱮ ᱚᱱᱛᱮ ᱫᱚ ᱴᱮᱠᱴᱟᱨ ᱛᱮᱦᱚᱸ ᱰᱷᱮᱨ ᱜᱮᱠᱚ ᱥᱤᱭᱫᱟ ᱟᱯᱮ ᱚᱱᱛᱮ ᱦᱚᱸᱛᱚ ᱦᱮᱸ ᱥᱮ ᱵᱟᱝ ᱜᱚᱴᱟ ᱜᱮ
ᱦᱳᱭ ᱦᱳᱭ ᱴᱩᱠᱴᱟᱨ ᱛᱮᱼᱦᱚᱸ ᱟᱨᱦᱚᱸ ᱱᱟᱜ ᱟᱯᱱᱟᱨ ᱨᱮᱱ ᱰᱟᱝᱨᱟ ᱠᱚᱛᱮᱱ ᱦᱚᱸ ᱵᱟᱱᱟᱨ‌ ᱛᱮᱜᱮ ᱦᱟᱸᱜ
ᱦᱩᱸ ᱦᱩᱸ
ᱱᱤᱛ ᱱᱮᱛᱟᱨ ᱠᱟᱛᱮᱫ ᱫᱚ ᱱᱟ ᱦᱟᱸᱜ ᱡᱟᱹᱥᱛᱤ ᱡᱟᱦᱟᱸ ᱫᱤᱥᱟᱹᱜᱮ
ᱦᱮᱸ
ᱥᱟᱱᱟᱢ ᱠᱚ ᱥᱠᱮᱯ ᱪᱟᱵᱟᱱᱟᱥ
ᱦᱳᱭ ᱚᱱᱮ ᱫᱤᱱᱠᱮ ᱫᱤᱱ ᱫᱤᱱᱠᱮ ᱫᱤᱱ ᱦᱚᱲ ᱠᱚ ᱤᱭᱟᱹᱜ ᱠᱟᱱᱟ ᱪᱮᱫ ᱠᱚ ᱞᱟᱹᱭᱮᱜᱼᱟ? ᱥᱩᱡ ᱤᱭᱟᱹᱼᱟᱸᱜ ᱚᱞᱚᱥᱚᱜ ᱠᱟᱱᱟ ᱠᱚ ᱚᱱᱮ ᱟᱨᱠᱤ ᱠᱟᱹᱢᱤ ᱠᱚ ᱴᱮᱠᱴᱟᱨ ᱰᱟᱝᱨᱤ ᱠᱚᱠᱚ ᱛᱟᱦᱮᱱ ᱨᱮᱦᱚᱸ ᱴᱮᱠᱴᱟᱨ ᱠᱚᱛᱮ ᱵᱟᱠᱚ ᱥᱤ ᱤᱭᱟᱹ ᱰᱟᱝᱨᱤ ᱠᱚᱛᱮ ᱵᱟᱠᱚ ᱥᱤᱭᱫᱟ᱾ ᱚ ᱴᱮᱠᱴᱟᱨ ᱵᱚᱞᱚ ᱠᱟᱱᱟ ᱛᱚ ᱱᱤᱛᱚᱜ ᱛᱟᱦᱚᱞᱮ ᱥᱤ ᱜᱚᱫ ᱠᱟᱜ ᱢᱮ ᱢᱟᱱᱮ ᱥᱚᱴ ᱠᱟᱴ ᱛᱮ ᱦᱩᱭ ᱜᱚᱫᱚᱜ ᱢᱟ᱾ ᱚᱱᱛᱮ ᱯᱚᱭᱥᱟ ᱫᱚ ᱱᱤᱛᱚᱜ ᱫᱚ ᱵᱟᱵᱚᱱ ᱪᱤᱱᱛᱟᱹᱜ ᱠᱟᱱᱟ ᱦᱳᱭᱩᱜ ᱠᱟᱱ ᱜᱮ᱾ ᱯᱚᱭᱥᱟ ᱫᱚ ᱚ ᱞᱟᱜᱟᱜᱼᱟ ᱥᱮ ᱛᱤᱱᱟᱹᱜ ᱞᱟᱜᱟᱜᱼᱟ᱾ ᱰᱟᱝᱨᱤ ᱠᱷᱟᱡ ᱫᱚ ᱠᱷᱟᱴᱟᱹᱞᱤ ᱦᱮᱱᱟᱜᱼᱟ ᱫᱚᱢᱮ᱾
ᱦᱳᱭ ᱦᱳᱭ
ᱟᱨ ᱛᱟᱨᱯᱚᱨᱮ ᱱᱮᱛᱟᱨ ᱦᱩᱸ ᱛᱟᱨᱯᱚᱨᱮ ᱱᱮᱛᱟᱨ ᱫᱚ ᱟᱨᱚ ᱤᱭᱟᱹ ᱚᱱᱟ ᱯᱟᱣᱟᱨ ᱴᱮᱞᱟᱨ ᱚᱰᱳᱠ ᱠᱟᱱ
ᱦᱳᱭ ᱦᱳᱭ ᱚᱱᱟ ᱛᱮᱦᱚᱸ ᱚᱯᱥᱟᱱ ᱜᱮ᱾ ᱦᱮᱸ ᱦᱮᱸ ᱧᱮᱞ ᱟᱠᱟᱜ ᱜᱮᱭᱟᱞᱤᱧ ᱱᱟᱼᱦᱟᱸᱜ᱾ ᱟᱫᱚ ᱱᱟ ᱦᱟᱸᱜ ᱚᱱᱟ ᱫᱚᱦ ᱱᱟᱸᱜ ᱟᱞᱮ ᱥᱮᱫ ᱫᱚᱦᱚᱸ ᱡᱟᱹᱥ ᱡᱟᱹᱥᱛᱤ ᱫᱚ ᱱᱟᱦᱟᱜ ᱚᱱᱟ ᱫᱚ ᱱᱟᱦᱟᱜ ᱵᱟᱹᱱᱩᱜᱼᱟ ᱠᱚᱢ ᱜᱮᱠᱚ ᱟᱜ ᱠᱤᱨᱤᱧ ᱠᱟᱜᱼᱟ ᱱᱚᱛᱮ ᱫᱚ ᱱᱟᱦᱟᱜ᱾
ᱚᱸ ᱟᱪᱪᱷᱟ ᱟᱞᱮ ᱟᱹᱞᱤᱧᱟᱜ ᱦᱚᱸ ᱚᱱᱟ ᱫᱚ ᱦᱮᱱᱟᱜ ᱛᱟᱞᱤᱧᱟ ᱚᱱᱟ ᱛᱮᱜᱮ ᱞᱤᱧ ᱪᱟᱥ ᱮᱫᱟ ᱢᱚᱴᱟᱢᱩᱴᱤ ᱫᱤᱱ ᱠᱟᱞᱚᱢ ᱠᱷᱚᱱ᱾
ᱟᱪᱪᱷᱟ
ᱦᱩᱸ ᱚᱱᱟ ᱛᱮᱜᱮ ᱢᱚᱴᱟ ᱢᱩᱴᱤ ᱦᱩᱭᱩᱜ ᱠᱟᱱ ᱜᱮᱭᱟ ᱪᱟᱥ ᱫᱚ ᱦᱳᱭ ᱠᱷᱩᱨ ᱤᱭᱟᱹ ᱠᱷᱚᱡ ᱫᱚ ᱰᱟᱹᱝᱨᱤ ᱠᱷᱚᱡ ᱫᱚ ᱱᱚᱣᱟ ᱫᱚ ᱮᱠᱷᱚᱱ ᱫᱚ ᱚᱲᱟᱜ ᱨᱮᱜᱤᱧ ᱫᱚᱦᱚ ᱠᱟᱜᱼᱟ ᱰᱟᱝᱨᱤ ᱠᱷᱚᱡ ᱫᱚ ᱩ ᱛᱩ ᱵᱟᱞᱟ ᱵᱮᱱ ᱮᱢᱟ ᱠᱷᱟᱡ ᱛᱚ ᱵᱟᱝ ᱫᱚᱦᱚ ᱠᱟᱫᱟ ᱵᱤᱱ᱾ ᱡᱮᱠᱳᱱᱳ ᱪᱟᱥ ᱨᱮᱜᱮ ᱞᱚᱥᱚᱫ ᱦᱩᱭᱪᱚ ᱡᱮᱠᱳᱱᱳ ᱥᱚᱵᱽᱡᱤ ᱯᱟᱹᱛᱤ ᱨᱚᱦᱚᱭ ᱨᱮᱦᱚᱸ ᱜᱟᱱᱚᱜ ᱠᱟᱱᱟ ᱵᱷᱟᱞᱤ ᱜᱮ᱾
ᱟᱵᱮᱚᱴᱱ ᱦᱟᱸᱜ ᱨᱟᱠᱥᱟ ᱫᱚᱦ ᱱᱟᱜ ᱚᱠᱟᱮᱠᱟ ᱵᱮᱱ ᱨᱟᱠᱥᱟ ᱵᱟᱨᱟᱵᱟᱨᱤᱭᱟᱜᱼᱟ?
ᱨᱟᱠᱥᱟ ᱚᱨ ᱟᱸ ᱮᱸᱭᱟ ᱪᱮᱛᱟᱱ ᱟᱬᱜᱚᱢ? ᱥᱮ ᱪᱮᱫ ᱞᱮᱠᱟ ᱨᱟᱠᱥᱟᱵᱚᱱ ᱫᱷᱚᱱ? ᱸ ᱫᱚᱢᱮ ᱪᱮᱦᱨᱟ ᱨᱚᱲ ᱵᱟᱝ ᱟᱸᱡᱚᱢᱚᱜ ᱠᱟᱱ ᱛᱟᱵᱮᱱᱟ
ᱠᱷᱚᱱ
ᱦᱮᱸ ᱜᱚᱝᱠᱮ ᱠᱟᱹᱴᱤᱡ ᱴᱟᱣᱟᱨ ᱧᱚᱜ ᱨᱮᱵᱮᱱ ᱪᱟᱞᱟᱣᱱ ᱠᱷᱟᱱᱡ ᱠᱟᱹᱴᱤᱡ ᱵᱷᱟᱞᱮᱭᱟ ᱪᱮᱫᱟᱜ ᱥᱮ ᱨᱚᱲ ᱠᱚ ᱴᱷᱤᱠ ᱴᱷᱟᱠ ᱵᱟᱝ ᱟᱡᱚᱢ ᱞᱮᱱᱠᱷᱟᱱᱡ ᱫᱚ ᱱᱚᱣᱟ ᱜᱟᱞᱢᱟᱨᱟᱜ ᱜᱮ ᱯᱷᱟᱞᱛᱚ ᱟ ᱛᱞᱟᱝ
ᱱᱤᱛᱚᱜ ᱵᱮᱱ ᱤᱧᱟᱹᱜᱼᱟ
ᱦᱮᱸ ᱱᱤᱛᱚᱜ ᱟᱡᱚᱢ ᱜᱮ
ᱦᱮᱞᱳ
ᱪᱮᱫ ᱠᱚᱵᱮᱱ ᱞᱟᱹᱭᱮᱫ ᱛᱟᱦᱮᱱᱟ ᱱᱟ ᱞᱟᱹᱭ ᱵᱮᱵ ᱦᱮᱸ ᱚᱡᱟᱢ ᱫᱟᱞᱤᱧ ᱱᱚᱣᱟ ᱞᱟᱹᱭ ᱪᱮᱫᱵᱮᱱ ᱞᱟᱹᱭᱮᱫ ᱛᱟᱦᱮᱸᱱᱟ
ᱟᱢ
ᱟᱬᱜᱚᱢ ᱵᱮᱱ ᱞᱟᱹᱭᱮᱫ ᱛᱟᱦᱮᱱᱟ ᱵᱟᱝ? ᱦᱮᱞᱳ
ᱦᱳᱭ ᱨᱚᱲ ᱵᱮᱱ ᱨᱚᱲ ᱵᱮᱱ
ᱞᱟᱹᱭ ᱫᱟᱞᱤᱧ ᱚᱱᱟ ᱟᱬᱜᱚᱢ ᱵᱮᱱ ᱞᱟᱹᱭᱮᱫ ᱛᱟᱦᱮᱱᱟ ᱪᱮᱫ ᱞᱮᱠᱟᱛᱮ ᱟᱬᱜᱚᱢ ᱦᱩᱭᱩᱜᱼᱟ ᱟᱬᱜᱚᱢ ᱫᱚ ᱱᱤᱛᱳᱜ ᱫᱚ ᱚᱱᱟ ᱢᱟ ᱥᱤᱥᱴᱮᱢ ᱦᱮᱱᱟᱜᱼᱟ ᱚᱱᱟ ᱤᱭᱟᱹ ᱛᱚᱞᱟᱜ ᱦᱩᱭᱩᱜᱼᱟ ᱡᱩᱛ ᱦᱩᱭᱩᱜᱼᱟ ᱟᱬᱜᱚᱢ ᱚᱱᱠᱟ ᱜᱮ ᱟᱨᱠᱤ ᱚᱱᱟ ᱛᱟᱭᱱᱚᱢ ᱨᱮ ᱢᱤᱫᱴᱮᱡ ᱤᱭᱟᱹ ᱦᱮᱱᱟᱜᱼᱟ ᱚᱱᱟᱨᱮ ᱛᱚᱞ ᱦᱩᱭᱩᱜᱼᱟ ᱚᱱᱟ ᱢᱤᱫᱴᱮᱱ ᱥᱤᱲᱤ ᱟᱬᱜᱚᱢ ᱵᱟᱝ ᱛᱟᱦᱮᱱᱟ ᱥᱤᱲᱤ ᱟᱲᱬᱜᱚᱢ ᱥᱤᱲᱤ ᱟᱬᱜᱚᱢ ᱞᱮᱠᱟ ᱚᱱᱟ ᱨᱮᱱᱟᱜ ᱛᱚᱞ ᱠᱟᱜ ᱦᱩᱭᱩᱜ ᱛᱟᱭᱱᱚᱢ ᱨᱮ ᱚᱱᱟ ᱞᱮᱵᱮᱫ ᱤᱫᱤᱭᱟᱜ ᱟᱞᱜᱷᱟ ᱠᱟᱹᱴᱤᱡ ᱠᱟᱹᱴᱤᱡ
ᱟᱪᱪᱷᱟ
ᱥᱤᱲᱤ ᱟᱬᱜᱚᱢ ᱞᱮᱠᱟ ᱡᱩᱛ ᱦᱩᱭᱩᱜᱼᱟ ᱟᱨᱠᱤ ᱚᱱᱟ ᱫᱚ ᱚᱱᱟ ᱨᱚᱠᱚᱢ ᱜᱮ ᱟᱨ ᱠᱟᱹᱴᱤᱡ ᱠᱟᱹᱴᱤᱡ ᱞᱮᱵᱮᱫ ᱤᱫᱮᱜ ᱠᱷᱟᱡ ᱢᱚᱴᱟᱢᱩᱴᱤ ᱥᱚᱢᱟᱱ ᱤᱫᱤᱜᱼᱟ ᱯᱩᱨᱟᱹ ᱢᱟᱱᱮ ᱫᱮᱡ ᱩᱛᱚᱨ ᱦᱟ ᱵᱟᱭ ᱜᱟᱱᱚᱜᱼᱟ
ᱟᱫᱚ ᱱᱟᱜ ᱰᱤᱡᱮᱞ ᱠᱚᱛᱮ ᱪᱟᱞᱟᱜ ᱠᱟᱱᱟ ᱥᱮ ᱦᱱᱟᱜ ᱚᱱᱟ ᱫᱚ
ᱤᱭᱟᱹ ᱟᱫᱚ ᱯᱮᱴᱨᱳᱞ ᱛᱮᱜᱮ ᱯᱮᱴᱨᱳᱞ ᱛᱮᱜᱮ ᱪᱟᱞᱟᱜᱼᱟ ᱢᱚᱴᱟᱢ ᱢᱩᱩᱴᱤ ᱯᱟᱠᱟᱷᱟ ᱯᱟᱠᱤ ᱥᱟᱵ ᱵᱮᱱ ᱤᱭᱟᱹ ᱢᱤᱫ ᱜᱷᱚᱱᱴᱟ ᱨᱮ ᱢᱤᱫ ᱞᱤᱴᱟᱨ ᱨᱮ ᱡᱚᱢ ᱮᱫᱟ ᱦᱮᱸ ᱥᱮ ᱢᱤᱫᱴᱟᱨ ᱨᱮ ᱢᱤᱫ ᱜᱷᱚᱱᱴᱟ ᱢᱳᱴᱟᱢᱩᱴᱤ ᱵᱷᱟᱞᱮ ᱜᱮ। ᱴᱷᱤᱠ ᱜᱮᱭᱟ ᱥᱤ ᱛᱚ ᱴᱷᱤᱠ। ᱚᱱᱟ ᱢᱤᱫ ᱜᱷᱚᱱᱴᱟ ᱫᱚ ᱵᱟᱹᱫ ᱵᱮᱱ ᱥᱤᱭᱟ।